ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ
ᱦᱮᱸ ᱥᱟᱹᱜᱩᱱ ᱦᱮᱸ ᱮᱠᱷᱚᱱ ᱫᱚ ᱵᱮᱥ ᱵᱟᱲᱟ ᱜᱮ ᱟᱢᱜᱮ ᱪᱮᱫ ᱞᱮᱠᱟ
ᱦᱮᱸ ᱤᱧ ᱦᱚᱸ ᱵᱮᱥ ᱵᱟᱲᱟ ᱜᱮ ᱢᱮᱱᱟᱜ ᱟᱠᱟᱫᱤᱧᱟ
ᱟᱪᱪᱷᱟ ᱟᱨ ᱫᱤᱭᱮᱯᱚᱨ ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱮᱠᱷᱚᱱ ᱫᱚ
ᱚ ᱚᱱᱠᱟ ᱫᱚ ᱪᱮᱫ ᱦᱚᱸ ᱵᱟᱝᱟ ᱚᱲᱟᱜ ᱠᱚᱨᱮ ᱜᱮ ᱢᱮᱱᱟᱜ ᱵᱟᱲᱟ ᱟᱠᱟᱫ ᱞᱮᱭᱟ
ᱚᱻ ᱟᱪᱪᱷᱟ ᱟᱨ ᱫᱤᱭᱮᱯᱚᱨ ᱛᱟᱦᱚᱞᱮ ᱛᱮᱦᱮᱧ ᱫᱚ ᱟᱯᱮ ᱥᱮᱱ ᱫᱚ ᱫᱟᱜ ᱡᱟᱹᱲᱤ ᱞᱮᱫᱟᱭ ᱥᱮ ᱵᱟᱝ
ᱮ ᱵᱟᱭ ᱫᱟᱜ ᱡᱟ. ᱲᱤᱭ ᱠᱟᱜ ᱛᱟᱦᱮᱸᱫᱼᱟ ᱱᱤᱛᱚᱜ ᱱᱟᱜ ᱦᱚᱭᱛᱚ ᱫᱟᱜ ᱨᱤᱢᱤᱞ ᱥᱟᱰᱮᱜ-ᱟ ᱛᱚ ᱫᱟᱜ ᱨᱤᱢᱤᱞ ᱠᱚᱭ ᱥᱟᱡᱟᱣ ᱟᱠᱟᱫ ᱟᱭ ᱛᱟᱦᱚᱞᱮ ᱦᱟᱜ ᱫᱟᱜ ᱜᱮᱭᱟᱭ ᱦᱟᱸᱜ ᱛᱮᱦᱤᱧ ᱮᱱᱟᱝ ᱫᱚ ᱟᱹᱰᱤ ᱡᱳᱨᱜᱮ ᱥᱤᱛᱩᱝ ᱞᱮᱫᱟᱭ ᱱᱤᱛᱚᱜ ᱫᱟᱜ ᱨᱤᱢᱤᱞ ᱦᱮᱡ ᱮᱱᱟ ᱟᱨ ᱟᱯᱮ ᱥᱮᱱ ᱜᱮ
ᱟᱞᱮ ᱥᱮᱱ ᱢᱟ ᱱᱚᱜ ᱚᱭ ᱠᱟᱹᱡ ᱢᱟᱲᱟᱝ ᱠᱤᱪᱷᱩ ᱠᱷᱚᱱ ᱢᱟᱲᱟᱝ ᱟᱨᱠᱤ ᱫᱟᱜ ᱵᱟᱲᱟ ᱠᱮᱫᱟᱭ ᱦᱮᱸᱥᱮ ᱟᱨ ᱫᱟᱜ ᱫᱟᱜ ᱵᱟᱲᱟ ᱠᱮᱫ ᱠᱷᱟᱡ ᱫᱚ ᱱᱤᱛᱚᱜ ᱫᱚ ᱦᱟᱸᱜ ᱢᱟᱱᱮ ᱤᱭᱟᱹ ᱯᱷᱟᱠ ᱧᱚᱜ ᱠᱟᱫᱟᱭ ᱢᱟᱱᱮ ᱵᱟᱭ ᱫᱟᱜ ᱮᱫᱟ ᱱᱤᱛᱚᱜ ᱫᱚ ᱚᱱᱟ ᱨᱤᱢᱤᱞ ᱠᱚ ᱜᱮ ᱥᱟᱰᱮ ᱵᱟᱲᱟᱭ ᱠᱟᱱᱟ᱾
ᱚᱸᱻ᱾
ᱢᱟᱱᱮ ᱡᱟ ᱵᱩᱡᱩᱜ ᱠᱟᱱᱟ ᱱᱤᱛᱚᱜ ᱫᱚ ᱡᱮ ᱟᱫᱚ ᱡᱟᱹᱱᱤᱡ ᱠᱷᱟᱱ ᱫᱚ ᱵᱟᱭ ᱫᱟᱜᱟ᱾
ᱟᱪᱪᱷᱟ ᱦᱩᱸ᱾
ᱦᱮᱸ ᱯᱷᱟᱸᱠ ᱠᱮᱫ ᱞᱮᱠᱟᱭ ᱯᱷᱟᱸᱠ ᱠᱮᱫᱟ᱾
ᱚᱸ ᱛᱟᱦᱞᱮ ᱟᱯᱮ ᱥᱮᱱ ᱵᱟᱹᱫ ᱠᱟᱹᱢᱤ ᱠᱚᱫᱚ ᱛᱤᱱᱟᱹᱜ ᱥᱟᱺᱜᱤᱧ ᱦᱩᱭ ᱱᱟ?
ᱟᱞᱮ ᱥᱮᱱ ᱵᱟᱹᱫᱽ ᱠᱟᱹᱢᱤ ᱠᱚᱫᱚ ᱞᱟᱹᱭ ᱛᱮᱫᱚ ᱮᱠᱷᱚᱱ ᱫᱚ ᱥᱟᱺᱜᱤᱧ ᱜᱮᱭᱟ, ᱠᱟᱨᱚᱱ ᱵᱟᱹᱫᱽ ᱠᱟᱹᱢᱤ ᱫᱚ ᱟᱞᱮ ᱥᱮᱱ ᱫᱚ ᱮᱠᱷᱚᱱ ᱢᱟᱱᱮ ᱡᱚᱛᱚ ᱦᱚᱲ ᱡᱮ ᱚᱱᱟ ᱦᱩᱲᱩ ᱮᱨ ᱥᱮ ᱜᱤᱰᱤ ᱚᱱᱟ ᱦᱚᱸ ᱟᱹᱣᱨᱤ ᱠᱚᱢᱯᱞᱤᱴᱚᱜᱼᱟ ᱾ ᱟᱞᱮ ᱦᱚᱸ ᱟᱹᱣᱨᱤᱞᱮ ᱠᱚᱢᱯᱞᱤᱴᱟ ᱠᱟᱨᱚᱱ ᱮᱹᱭ ᱠᱷᱟᱹᱛᱤᱨ ᱛᱮ ᱢᱟᱱᱮ ᱫᱟᱜ ᱦᱚᱸ ᱥᱮᱹᱭ ᱨᱚᱠᱚᱢ ᱵᱟᱭ ᱫᱟᱜ ᱠᱟᱫᱟ ᱟᱨ ᱢᱟᱱᱮ ᱮᱠᱴᱩᱠᱩ ᱤᱭᱟᱹ ᱢᱟᱱᱮ ᱵᱤᱥᱤ ᱥᱤᱛᱩᱝ ᱠᱟᱫ ᱛᱟᱦᱮᱱ ᱠᱷᱟᱹᱛᱤᱨ ᱛᱮ ᱵᱟᱝ ᱢᱟᱱᱮ ᱪᱟᱬ ᱟᱠᱟᱱᱟ ᱟᱨ ᱠᱤ ᱵᱟᱝ ᱞᱟᱦᱟᱣ ᱠᱟᱱᱟ᱾
ᱚ ᱦᱮᱸ ᱦᱮᱸ, ᱱᱤᱭᱟᱹ ᱵᱟᱨ ᱢᱟ ᱦᱟᱸᱜ ᱱᱚᱜᱼᱚᱭ ᱫᱟᱜ ᱠᱚ ᱫᱟᱜ ᱨᱤᱢᱤᱞ ᱦᱩᱭᱩᱜ ᱠᱟᱱ ᱫᱚᱢᱮ ᱛᱟᱭᱱᱚᱢ᱾
ᱦᱮᱸ, ᱟᱨ ᱟᱯᱮ ᱠᱚᱜᱮ ᱛᱤᱱᱟᱹᱜ ᱥᱟᱺᱜᱤᱧ ᱠᱟᱫᱟ ᱯᱮ?
ᱟᱞᱮ ᱦᱚᱸ ᱦᱟᱸᱜ ᱫᱟᱜ ᱥᱟᱺᱜᱤᱧ ᱨᱮᱜᱮ, ᱠᱟᱨᱚᱱ ᱟᱵᱚ ᱫᱚ ᱥᱮᱨᱢᱟ ᱫᱟᱜ ᱛᱮᱜᱮ ᱵᱚᱱ ᱪᱟᱥᱟ ᱛᱚ ᱟᱫᱚ ᱥᱮᱨᱢᱟ ᱫᱟᱜ ᱜᱮ ᱛᱟᱺᱜᱤ ᱠᱟᱜ ᱦᱩᱭᱩᱜ ᱠᱟᱱᱟ ᱦᱟᱸᱜ ᱟᱨ ᱱᱚᱜᱼᱚᱭ ᱛᱚᱞᱟ ᱠᱚᱦᱚᱸ ᱟᱹᱣᱨᱤ ᱦᱟᱨᱟᱜᱼᱟ᱾
ᱚ ᱦᱮᱸ ᱟᱨ ᱟᱯᱮ ᱥᱮᱱ ᱫᱚ ᱪᱮᱫ ᱞᱮᱠᱟ ᱪᱚᱝ ᱢᱟᱱᱮ ᱢᱤᱫ ᱫᱷᱟᱣ ᱜᱮ ᱯᱮ ᱪᱟᱥᱟ ᱥᱮ ᱵᱟᱨ ᱫᱷᱟᱣ ᱯᱮ ᱪᱟᱥ ᱛᱟᱦᱮᱱᱟ?
ᱚ ᱟᱞᱮ ᱥᱮᱱ ᱵᱟᱝ? ᱦᱮᱸ ᱟᱞᱮ ᱥᱮᱱ ᱫᱚ ᱦᱩᱭᱩᱜ ᱠᱟᱱᱟ ᱢᱤᱫ ᱫᱷᱟᱣ ᱜᱮᱞᱮ ᱪᱟᱥᱟ᱾ ᱱᱚᱸᱜ-ᱚᱭ ᱱᱤᱛᱚᱜ ᱡᱟᱦᱟᱸ ᱱᱟᱦᱟᱜ ᱪᱟᱥ ᱫᱤᱱ ᱥᱮᱴᱮᱨ ᱟᱠᱟᱱᱟ ᱱᱤᱭᱟᱹ ᱜᱮᱞᱮ ᱪᱟᱥ ᱜᱮᱭᱟ, ᱟᱫᱚ ᱵᱟᱞᱮ ᱪᱟᱥᱟ᱾
ᱦᱮᱸ ᱟᱨ ᱢᱤᱫ ᱢᱤᱫ ᱡᱟᱭᱜᱟ ᱨᱮ ᱠᱟᱹᱡ ᱠᱟᱹᱡ ᱡᱟᱭᱜᱟ ᱨᱮ ᱵᱚᱱ ᱧᱮᱞ ᱠᱟᱫᱟ ᱡᱮ ᱵᱟᱨ ᱫᱷᱟᱣ ᱠᱚ ᱪᱟᱥ ᱛᱟᱦᱮᱸᱱᱟ, ᱦᱮᱸ ᱥᱮ ᱵᱟᱝ?
ᱦᱮᱸ ᱦᱮᱸ ᱵᱟᱨ ᱫᱷᱟᱣ ᱠᱚ ᱪᱟᱥ ᱜᱮᱭᱟ, ᱟᱫᱚ ᱚᱱᱠᱟ ᱫᱚ ᱮᱸᱭ ᱴᱟᱭᱤᱢ ᱫᱟᱜ ᱠᱚ ᱵᱟᱹᱱᱩᱜ ᱟᱛᱚ ᱥᱮ ᱚᱱᱮ ᱥᱟᱵᱼᱢᱟᱨᱥᱟᱞ ᱠᱚᱠᱚ ᱞᱟᱭᱮᱫᱼᱟ ᱱᱮᱛᱟᱨ ᱢᱟ᱾ ᱥᱮ ᱠᱮᱱᱟᱞ ᱫᱟᱜ ᱠᱚ᱾ ᱟᱫᱚ ᱚᱱᱟ ᱠᱚᱦᱚᱸ ᱵᱟᱹᱱᱩᱜ ᱠᱟᱜ-ᱟ ᱛᱚ, ᱥᱩᱫᱩ ᱥᱮᱨᱢᱟ ᱫᱟᱜ ᱟᱥᱟ ᱛᱮᱜᱮ ᱡᱟᱦᱟᱸ ᱪᱟᱥ ᱜᱟᱱᱚᱜᱼᱟ᱾ ᱚᱱᱟ ᱠᱚ ᱜᱮᱞᱮ ᱪᱟᱥ ᱜᱮᱭᱟ, ᱩᱱ ᱥᱚᱢᱚᱭᱟᱜ ᱜᱮ᱾
ᱚ ᱥᱮ ᱥᱟᱱᱟᱢ ᱦᱚᱲ ᱜᱮ ᱱᱚᱱᱛᱮ ᱟᱞᱮ ᱠᱚᱦᱚᱸ ᱚᱱᱠᱟ ᱜᱮ ᱡᱮ ᱚᱱᱟᱜᱮ ᱡᱮ ᱥᱮᱨᱢᱟ ᱥᱮᱨᱢᱟ ᱫᱟᱜ ᱟᱥᱟ ᱵᱷᱚᱨᱥᱟ ᱜᱮ ᱚᱱᱟᱜᱮ ᱫᱟᱜ ᱡᱟᱹᱲᱤ ᱠᱷᱟᱱ ᱪᱟᱥ ᱵᱟ ᱠᱷᱟᱱ ᱵᱟᱭ ᱡᱟᱹᱲᱤ ᱠᱷᱟᱱ ᱫᱚ ᱵᱟᱝ ᱪᱟᱥ ᱚᱱᱠᱟ ᱜᱮ, ᱚᱱᱟ ᱠᱷᱟᱹᱛᱤᱨ ᱛᱮᱜᱮ ᱵᱟᱹᱫᱽ ᱠᱟᱹᱢᱤ ᱠᱚᱦᱚᱸ ᱟᱹᱰᱤ ᱜᱮ ᱢᱟᱱᱮ ᱵᱟᱹᱲᱛᱤ ᱛᱟᱦᱮᱱᱟ, ᱠᱟᱨᱚᱱ ᱢᱤᱫ ᱫᱷᱟᱣ ᱪᱟᱥ ᱠᱳᱨᱛᱮ ᱜᱮᱞᱮ ᱢᱟᱱᱮ ᱡᱟᱦᱟᱸ ᱚᱱᱟ ᱯᱚᱨ ᱡᱟᱦᱟᱸ ᱟᱵᱚᱣᱟᱜ ᱢᱟᱱᱮ ᱠᱷᱮᱛ ᱟᱲᱮ ᱠᱚ ᱥᱮ ᱠᱷᱮᱛ ᱠᱚ ᱡᱟᱦᱟᱸ ᱜᱟᱡᱟᱲᱚᱜ ᱚᱱᱟ ᱫᱚ ᱚᱱᱟ ᱟᱥᱟᱲ ᱵᱚᱸᱜᱟ ᱫᱚ ᱚᱱᱟ ᱥᱟᱯᱷᱟ ᱠᱚᱛᱮ ᱜᱮ ᱫᱤᱱ ᱠᱚ ᱪᱟᱞᱟᱜᱼᱟ᱾
ᱦᱮᱸ ᱵᱟᱠᱷᱟᱱ, ᱠᱟᱨᱚᱱ ᱫᱚ ᱦᱳᱭᱳᱜ ᱠᱟᱱᱟ ᱫᱚᱢᱮᱭ ᱟᱜ ᱜᱟᱡᱟᱲ ᱠᱚᱜᱼᱟ ᱤᱭᱟᱹ ᱠᱚ ᱟᱲᱮ ᱠᱚᱦᱚᱸ ᱟᱨ ᱚᱱᱟ ᱩᱸ ᱚᱛ ᱠᱚᱦᱚᱸ ᱚᱱᱟ ᱢᱟᱱᱮ ᱦᱟᱥᱟ ᱦᱟᱥᱟ ᱠᱚᱦᱚᱸ ᱦᱳᱭᱳᱜ ᱠᱟᱱᱟ, ᱫᱚᱢᱮ ᱛᱚ ᱥᱤ ᱞᱟᱜᱟᱜᱼᱟ ᱥᱮ᱾ ᱟᱨ ᱥᱟᱭᱤᱰ ᱛᱮ ᱚᱱᱟ ᱵᱷᱤᱛᱟᱹ ᱠᱚ ᱡᱮᱢᱚᱱ ᱢᱟᱜ ᱦᱩᱭᱩᱜᱼᱟ᱾
ᱦᱮᱸᱻ᱾
ᱚᱸ ᱦᱮᱸ ᱫᱟᱫᱟ ᱛᱟᱦᱚᱞᱮ ᱟᱢ ᱫᱚ ᱵᱷᱤᱛᱟᱹ ᱢᱟᱜ ᱠᱚᱫᱚᱢ ᱵᱟᱲᱟᱭ ᱜᱮᱭᱟ ᱥᱮ ᱵᱟᱝ?
ᱟᱫᱚ ᱚᱱᱠᱟ ᱫᱚ ᱦᱟᱸᱜ ᱛᱚ ᱮᱸ ᱫᱚᱢᱮ ᱜᱟᱱ ᱠᱟᱹᱢᱤ ᱫᱚ ᱵᱟᱝ ᱛᱚ ᱦᱚᱸᱜᱼᱚᱭ ᱛᱚ ᱦᱟᱸᱜ ᱦᱟᱨᱟ ᱜᱚᱜ ᱦᱩᱭ ᱠᱟᱱᱟ ᱡᱮ ᱫᱚᱢᱮ ᱦᱚᱸ ᱵᱟᱝ ᱚᱱᱟ ᱫᱚ ᱚᱞ ᱯᱟᱲᱦᱟᱣ ᱠᱟᱛᱮᱜ ᱜᱮ ᱦᱟᱸᱜ ᱛᱚᱠᱷᱚᱱ ᱫᱚ ᱟᱹᱣᱨᱤ, ᱢᱟᱱᱮ ᱚᱱᱟ ᱤᱭᱟᱹ ᱨᱮᱜᱮ ᱵᱟᱨᱦᱮ ᱨᱮᱜᱮ ᱛᱮᱱ ᱦᱩᱭᱩᱜᱼᱟ, ᱟᱫᱚ ᱦᱟᱸᱜ ᱩᱱᱟᱹᱜ ᱪᱟᱥ ᱠᱟᱹᱢᱤ ᱠᱚᱨᱮ ᱫᱚ ᱢᱟᱱᱮ ᱚᱵᱷᱤᱜᱜᱚᱛᱟ ᱠᱚᱫᱚ ᱵᱟᱹᱪᱩᱜᱼᱟ ᱦᱮᱸ ᱥᱮ᱾
ᱦᱮᱸ ᱦᱮᱸ, ᱦᱳᱭ ᱚᱞᱚᱜ ᱯᱟᱲᱦᱟᱣ ᱥᱟᱶᱛᱮ ᱠᱟᱹᱢᱤ ᱠᱚᱦᱚᱸ ᱵᱚ ᱥᱮᱬᱟ ᱠᱟᱜᱼᱟ᱾
ᱦᱮᱸ ᱟᱫᱚ ᱱᱮᱛᱟᱨ ᱫᱚ ᱞᱟᱦᱟ ᱛᱮᱢᱟ ᱦᱳᱥᱴᱮᱞ ᱠᱚᱨᱮ ᱢᱮᱥ ᱠᱚᱨᱮ ᱜᱮ ᱛᱟᱦᱮᱸ ᱵᱟᱲᱟ ᱦᱩᱭᱩᱜ ᱠᱟᱱ ᱛᱟᱦᱮᱸᱱ ᱟᱫᱚ ᱦᱚᱸᱜᱼᱚᱭ ᱠᱚᱭᱴᱤ ᱥᱮᱨᱢᱟ ᱠᱷᱚᱱ ᱜᱮ ᱚᱲᱟᱜ ᱠᱚᱨᱮ ᱛᱮᱦᱮ ᱦᱩᱭᱩᱜ ᱠᱟᱱᱟ ᱟᱫᱚ ᱚᱱᱟ ᱠᱚᱛᱮᱜ ᱜᱮ ᱧᱮᱞ ᱵᱟᱲᱟᱭ ᱠᱟᱛᱮᱜ ᱥᱮᱬᱟᱸ ᱵᱟᱲᱟ ᱦᱩᱭᱩᱜ ᱠᱟᱱᱟ ᱦᱟᱸᱜ᱾
ᱟᱪᱪᱷᱟ ᱦᱮᱸ ᱦᱮᱸ᱾
ᱦᱮᱸ᱾
ᱚᱱᱟ ᱦᱚᱸ ᱵᱷᱟᱹᱜᱤ ᱠᱟᱛᱷᱟ ᱜᱮ᱾
ᱦᱮᱸ᱾
ᱥᱮᱪᱮᱫᱚᱜ ᱦᱚᱸ ᱫᱚᱨᱠᱟᱨ ᱥᱮ᱾
ᱦᱮᱸ ᱡᱚᱛᱚ ᱜᱮ ᱢᱟᱱᱮ ᱢᱟᱹᱱᱢᱤ ᱡᱟᱱᱟᱢ ᱨᱮ ᱡᱚᱛᱚ ᱜᱮ ᱥᱮᱬᱟ ᱢᱟ-ᱢᱟᱱᱮ ᱥᱟᱱᱛᱟᱲ ᱦᱚ ᱯᱚᱱ ᱫᱚ ᱟᱨᱚ ᱡᱚᱛᱚ ᱜᱮ ᱟᱵᱚ ᱫᱚ ᱢᱤᱫ ᱡᱩᱫᱤᱢ ᱧᱮᱞᱟ ᱡᱚᱛᱚ ᱥᱮᱱ ᱠᱷᱚᱱ ᱢᱟᱱᱮ ᱚᱨᱛᱷᱚ ᱥᱮᱱ ᱠᱷᱚᱱ ᱦᱚᱸ ᱟᱹᱰᱤ ᱞᱟᱛ ᱛᱟᱨ ᱨᱮᱜᱮ ᱢᱮᱱᱟᱜ ᱵᱚᱱᱟ ᱡᱟᱦᱟᱱᱟᱜ ᱡᱤᱱᱤᱥ ᱵᱟᱵᱚᱱ ᱫᱟᱲᱮᱭᱟᱜᱼᱟ ᱡᱮ ᱡᱟᱦᱟᱸ ᱟᱵᱚᱣᱟᱜ ᱚᱲᱟᱜ ᱥᱮᱱ ᱠᱷᱚᱱ ᱥᱟᱯᱳᱴ ᱡᱟᱦᱟᱸ ᱦᱮᱸᱥᱮ᱾ ᱢᱟᱱᱮ ᱱᱤᱡ ᱡᱮᱨᱟᱜ ᱤᱭᱟᱹ ᱱᱤᱡᱮ ᱜᱮ ᱠᱚᱨᱟᱣ ᱞᱟᱜᱟᱜᱼᱟ ᱦᱳᱭᱛᱳ ᱡᱩᱫᱤ ᱟᱵ ᱰᱷᱮᱨᱮᱢ ᱯᱟᱲᱦᱟᱣᱟ ᱥᱮᱢ ᱥᱤᱠᱷᱱᱟᱹᱛᱚᱜᱼᱟ ᱡᱩᱫᱤ ᱠᱟᱹᱢᱤ ᱵᱟᱢ ᱥᱮᱬᱟᱸ ᱠᱟᱜᱼᱟ ᱠᱤᱱᱛᱩ ᱦᱟᱯᱮᱱ ᱫᱤᱱ ᱡᱩᱫᱤ ᱠᱟᱹᱢᱤ ᱵᱟᱢ ᱥᱮᱬᱟ ᱠᱟᱜᱼᱟ ᱧᱮᱞᱟᱢ ᱠᱚᱱᱳ ᱠᱤᱪᱷᱩ ᱨᱮ ᱡᱩᱫᱤ ᱠᱟᱡ ᱵᱟᱢ ᱞᱟᱜᱟᱣ ᱫᱟᱲᱮᱜᱼᱟ ᱛᱚᱠᱷᱚᱱ ᱪᱟᱥ ᱠᱟᱹᱢᱤ ᱥᱮᱱ ᱦᱚᱸ ᱵᱟᱢ ᱫᱟᱲᱮᱭᱟᱜ-ᱟ ᱟᱨ ᱱᱚᱱᱛᱮ ᱦᱮᱸ ᱚᱞᱚᱜ ᱯᱟᱲᱦᱟᱣ ᱥᱮᱜ ᱦᱚᱸ ᱵᱟᱢ ᱫᱟᱲᱮᱭᱟᱜᱼᱟ ᱛᱚᱠᱷᱚᱱ ᱫᱚ ᱢᱟᱱᱮ ᱪᱤᱠᱟᱹᱭᱟᱢ?
ᱚᱸᱰᱳ-ᱢᱳᱰᱳ ᱨᱮᱢ ᱛᱟᱦᱮᱸ ᱠᱚᱜᱼᱟ, ᱩᱱᱫᱚ ᱱᱟᱜ ᱪᱮᱫ ᱦᱚᱸ ᱵᱟᱢ ᱧᱮᱞ ᱧᱟᱢ ᱜᱚᱫᱟ ᱞᱟᱹᱭᱟᱢ ᱡᱮ ᱪᱮᱫ ᱤᱧ ᱪᱤᱠᱟᱹ ᱞᱮᱠᱷᱟᱱ ᱦᱩᱭᱩᱜᱼᱟ ᱤᱧᱢᱟ ᱪᱟᱥ ᱠᱟᱹᱢᱤ ᱠᱚᱦᱚᱸ ᱵᱟᱹᱧ ᱥᱮᱬᱟᱸ ᱞᱮᱜ-ᱟ ᱟᱨ ᱪᱟᱹᱠᱨᱤ ᱵᱟᱹᱠᱨᱤ ᱦᱚᱸ ᱪᱮᱫ ᱦᱚᱸ ᱚᱱᱠᱟ ᱢᱟ ᱵᱟᱝ ᱦᱩᱭᱞᱮᱱ ᱜᱮᱭᱟ᱾ ᱛᱟᱦᱚᱞᱮ ᱟᱫᱚ ᱡᱷᱚᱛᱚᱣᱟᱜ ᱜᱮ ᱚᱱᱟᱛᱮᱧ ᱞᱟᱹᱭᱟ ᱡᱷᱚᱛᱚᱣᱟᱜ ᱜᱮ ᱟᱵᱚ ᱫᱚᱵᱚᱱ ᱥᱮᱬᱟᱸ ᱠᱟᱜ ᱢᱟ᱾ ᱢᱟᱹᱱᱢᱤ ᱪᱮᱫ ᱵᱟᱝᱠᱚ ᱫᱟᱲᱮᱭᱟᱜᱼᱟ ᱡᱷᱚᱛᱚ ᱜᱮᱠᱚ ᱫᱟᱲᱮᱭᱟᱜᱼᱟ ᱥᱮ᱾ ᱟᱵᱚ ᱫᱚ ᱡᱷᱚᱛᱚᱣᱟᱜ ᱵᱚᱱ ᱫᱟᱲᱮᱭᱟᱜᱼᱟ ᱦᱚᱸᱜ᱾ ᱚᱱᱠᱟᱱ ᱢᱤᱫᱴᱟᱝ ᱟᱵᱚ ᱫᱚ ᱢᱟᱹᱱᱢᱤ ᱛᱮᱭᱟᱨ ᱟᱠᱟᱫ ᱵᱚᱱᱟ᱾ ᱪᱟᱸᱫᱚ ᱵᱚᱸᱝᱜᱟ᱾
ᱦᱮᱸ ᱞᱮ-ᱞᱮ-ᱞᱟᱹᱭᱟᱠᱚ ᱡᱮ ᱟᱞᱚᱢ ᱟᱥᱠᱮᱛᱚᱜᱼᱟ ᱥᱮ ᱟᱞᱚᱢ ᱟᱹᱲᱤᱥᱚᱜᱼᱟ᱾ ᱡᱟᱦᱟᱱ ᱡᱤᱱᱤᱥ ᱦᱩᱭᱩᱜ ᱜᱮᱭᱟ ᱦᱮᱸ ᱥᱮ ᱵᱟᱝ᱾
ᱦᱮᱸ ᱦᱮᱸ ᱦᱮᱸ᱾
ᱦᱮᱸ ᱟᱨ ᱡᱩᱫᱤᱢ ᱟᱲᱤᱥᱤᱱᱟ ᱠᱟᱹᱦᱤᱥᱤᱱᱟᱢ ᱛᱟᱦᱚᱞᱮ ᱢᱚᱱᱮ ᱠᱚ ᱡᱩᱫᱤᱢ ᱵᱟᱹᱲᱤᱡ ᱠᱮᱜᱼᱟ ᱛᱟᱦᱚᱞᱮ ᱠᱷᱟᱱ ᱫᱚ ᱦᱩᱭ ᱡᱤᱱᱤᱥ ᱦᱚᱸ ᱵᱟᱝ ᱦᱩᱭᱩᱜᱼᱟ᱾
ᱦᱩᱭ ᱡᱤᱱᱤᱥ ᱦᱚᱸ ᱵᱟᱝ ᱦᱳᱭᱳᱼᱟ ᱦᱮᱸ ᱚᱱᱟ ᱫᱚ ᱦᱩᱭᱩᱜ ᱠᱟᱱᱟ ᱪᱮᱥᱴᱟ ᱠᱟ ᱛᱟᱦᱮᱱ ᱫᱚᱨᱠᱟᱨ, ᱢᱚᱱᱮ ᱠᱷᱟᱴᱚ ᱵᱟᱝ ᱜᱟᱱᱚᱜᱼᱟ᱾
ᱟᱨ ᱡᱟᱦᱟᱱ ᱡᱤᱱᱤᱥ ᱡᱩᱫᱤ ᱵᱚᱱ ᱞᱚᱠᱠᱷᱚᱭᱟ ᱡᱮ ᱡᱟᱦᱟᱱ ᱡᱤᱱᱤᱥ ᱫᱚ ᱢᱤᱫ ᱫᱤᱱ ᱨᱮᱫᱚ ᱵᱟᱝ ᱦᱩᱭᱩᱜᱼᱟ ᱦᱮᱸ ᱥᱮ᱾ ᱫᱤᱱ ᱠᱮ ᱫᱤᱱ ᱫᱤᱱ ᱠᱮ ᱫᱤᱱ ᱦᱮᱸ᱾
ᱦᱮᱸ ᱦᱮᱸ᱾
ᱟᱨ ᱫᱮᱯᱚᱨ ᱛᱟᱦᱚᱞᱮ ᱦᱚᱜᱼᱚᱭ ᱡᱮ ᱦᱟᱸᱜ ᱟᱵᱚᱣᱟᱜ ᱢᱤᱫᱴᱮᱱ ᱦᱩᱞ ᱢᱟᱦᱟ ᱫᱤᱵᱚᱥ ᱦᱩᱞ ᱫᱤᱵᱚᱥ ᱥᱮ ᱛᱤᱨᱤᱥᱟ ᱡᱩᱱ ᱦᱩᱞ ᱫᱤᱵᱚᱥ ᱫᱚ ᱪᱮᱫ ᱞᱮᱠᱟ? ᱟᱯᱮ ᱥᱮᱫ ᱫᱚ ᱪᱮᱫ ᱞᱮᱠᱟ ᱯᱮ ᱢᱟᱱᱟᱣᱟ ᱥᱮ ᱪᱮᱫ ᱞᱮᱠᱟ ᱯᱮ ᱪᱤᱠᱟᱹᱭᱟ?
ᱦᱮᱸ ᱦᱮᱸ ᱢᱟᱱᱟᱣ ᱫᱚᱞᱮ ᱢᱟᱱᱟᱣ ᱜᱮᱭᱟ ᱟᱫᱚ ᱚᱱᱟ ᱢᱟ ᱟᱵᱚᱣᱟᱜ ᱢᱟᱥ ᱤᱭᱟᱹ ᱩᱭᱦᱟᱹᱨᱱᱤᱡ ᱫᱤᱱ ᱠᱟᱱᱟ ᱥᱮ ᱟᱹᱰᱤ ᱢᱟᱨᱟᱝ ᱞᱟᱹᱭᱟ ᱤᱱᱦᱤᱞᱳᱜ ᱫᱚ ᱦᱩᱭᱩᱜ ᱠᱟᱱᱟ ᱟᱵᱚ ᱮᱸᱜ ᱢᱤᱫ ᱞᱮᱱ ᱛᱟᱦᱮᱸᱫ ᱦᱩᱞᱥᱟᱹᱭ ᱥᱮᱸᱜᱮᱞ ᱡᱟᱦᱟᱸ ᱫᱚᱠᱚ ᱡᱩᱞ ᱞᱮᱫᱜᱼᱟ ᱚᱱᱟ ᱮᱱ ᱦᱤᱞᱳᱜ ᱜᱮ ᱟᱵᱚ ᱦᱩᱭᱩᱜ ᱠᱟᱱᱟ ᱚᱨᱡᱚ ᱵᱚᱱ ᱧᱟᱢ ᱞᱮᱫᱼᱟ᱾ ᱟᱫᱚ ᱤᱱᱦᱤᱞᱳᱜ ᱫᱚ ᱦᱩᱭᱩᱜ ᱠᱟᱱᱟ ᱤᱧ ᱫᱚ ᱤᱧᱟᱹᱜ ᱢᱚᱱᱮ ᱛᱮᱫᱚᱧ ᱞᱟᱹᱭᱟ ᱡᱮ ᱫᱚᱢᱮ ᱫᱚᱢᱮ ᱨᱟᱹᱥᱠᱟᱹ ᱨᱮᱱᱟᱜ ᱫᱤᱱ᱾ ᱨᱟᱹᱥᱠᱟᱹ ᱦᱚᱸ ᱨᱟᱹᱥᱠᱟᱹ ᱠᱤᱱᱛᱩ ᱚᱱᱟ ᱥᱟᱶᱛᱮ ᱵᱮᱥᱤ ᱫᱩᱠ ᱨᱮᱱᱟᱜ ᱫᱤᱱ ᱠᱟᱱᱟ᱾
ᱦᱩᱸ ᱟᱫᱚ ᱢᱤᱫᱴᱮᱱ ᱢᱤᱫᱴᱮᱡ ᱢᱤᱫᱴᱮᱡ ᱵᱟᱲᱟᱭ ᱛᱮᱱᱟᱜ ᱢᱮᱱᱤᱧ ᱡᱩᱫᱤᱢ ᱵᱟᱲᱟᱭ ᱠᱷᱟᱱ ᱞᱟᱹᱭ ᱫᱟᱹᱧ ᱟᱵᱚ ᱡᱟᱦᱟᱸ ᱛᱤᱨᱤᱥᱟ ᱡᱩᱱ ᱦᱩᱞ ᱫᱤᱵᱚᱥ ᱵᱚᱱ ᱢᱟᱱᱟᱣᱟ ᱦᱮᱸᱥᱮ ᱦᱮᱸ
ᱦᱮᱸ ᱦᱮᱸ
ᱟᱫᱚ ᱚᱱᱟ ᱫᱚ ᱟᱵᱚ ᱫᱚ ᱨᱟᱹᱥᱠᱟᱹ ᱨᱮᱱᱟᱜ ᱫᱤᱱ ᱠᱟᱱ ᱛᱟᱵᱚᱱᱟ ᱥᱮ ᱢᱟᱱᱮ ᱫᱩᱠ ᱨᱮᱱᱟᱜ ᱫᱤᱱ ᱠᱟᱱ ᱛᱟᱵᱚᱱᱟ ᱪᱮᱫ ᱞᱮᱠᱟᱱᱟᱜ ᱫᱤᱱ ᱞᱮᱠᱟᱢ ᱢᱚᱱᱮ ᱛᱟᱦᱮᱱᱟ ᱟᱢ ᱫᱚ᱾
ᱤᱧᱟᱹᱜ ᱢᱚᱱᱮ ᱛᱮᱫᱚ ᱤᱧ ᱫᱩᱧ ᱞᱟᱹᱭᱟ ᱡᱮ ᱱᱚᱣᱟ ᱫᱚ ᱠᱟᱹᱴᱤᱡ ᱫᱩᱠ ᱥᱟᱞᱟᱜ ᱫᱩᱠ ᱨᱮᱱᱟᱜ ᱫᱤᱱ ᱞᱮᱠᱟᱜᱤᱧ ᱢᱚᱱᱮ ᱜᱮᱭᱟ᱾ ᱟᱢ ᱪᱮᱫ ᱮᱢ ᱢᱚᱱᱮ ᱜᱮᱭᱟ ᱡᱮ ᱚᱱᱟ ᱫᱚ ᱨᱟᱹᱥᱠᱟᱹ ᱨᱮᱱᱟᱜ ᱫᱤᱱ ᱠᱟᱱ ᱛᱟᱵᱚᱱᱟ ᱥᱮ ᱫᱩᱠ ᱨᱮᱱᱟᱜ ᱫᱤᱱ᱾
ᱢᱟᱱᱮ ᱪᱮᱧ- ᱠᱟᱹᱡ ᱠᱟᱹᱡ ᱠᱟᱹᱡ ᱪᱤᱱᱛᱟᱹ ᱵᱟᱲᱟ ᱠᱟᱛᱮ ᱤᱧ ᱧᱮᱞ ᱠᱮᱫᱟ ᱢᱟᱱᱮ ᱚᱱᱠᱟ ᱠᱤᱪᱷᱩ ᱠᱚᱨᱟ ᱦᱚᱲ ᱥᱟᱛᱮ ᱢᱟᱱᱮ ᱜᱟᱞᱢᱟᱨᱟᱣ ᱠᱟᱛᱮ ᱦᱩᱭᱱᱟ ᱦᱮᱸ ᱥᱮ ᱞᱟᱹᱭ ᱫᱤᱧ ᱡᱮ ᱱᱤᱭᱟᱹ ᱫᱚ ᱢᱟᱱᱮ ᱡᱩᱫᱤ ᱢᱤᱫ ᱥᱮᱱ ᱠᱷᱚᱱ ᱡᱩᱫᱤᱢ ᱪᱤᱱᱛᱟᱹᱭᱟ ᱢᱟᱱᱮ ᱢᱤᱫ ᱥᱮᱱ ᱠᱷᱚᱱ ᱡᱩᱫᱤ ᱟᱢ ᱡᱩᱫᱤᱢ ᱪᱤᱱᱛᱟᱹ ᱵᱷᱟᱵᱱᱟ ᱠᱟᱛᱮᱢ
ᱪᱮᱫ ᱞᱮᱠᱟᱞᱮ ᱪᱤ- ᱪᱮᱫ ᱞᱮᱠᱟᱨᱮ ᱨᱟᱹᱥᱠᱟᱹ ᱨᱮᱱᱟᱜ ᱫᱤᱱ ᱢᱟᱱᱮ ᱨᱟᱹᱥᱠᱟᱹ ᱨᱮᱱᱟᱜ ᱫᱤᱱ ᱫᱚ ᱱᱚᱣᱟ ᱦᱩᱭᱩᱜ ᱠᱟᱱᱟ ᱱᱚᱣᱟ ᱦᱩᱭᱩᱜ ᱠᱟᱱᱟ ᱡᱮ ᱟᱵᱚ ᱥᱮᱫᱤᱱ ᱠᱷᱚᱱ ᱟᱵᱚ ᱥᱟᱱᱛᱟᱲ ᱥᱚᱢᱟᱡᱽ ᱥᱮ ᱥᱟᱱᱛᱟᱲ ᱦᱚᱯᱚᱱ ᱠᱚ ᱟᱹᱰᱤ ᱞᱮᱠᱟ ᱨᱟᱹᱥ- ᱠᱟᱹ ᱨᱮᱥᱮ ᱱᱟᱯᱟᱭ ᱛᱮᱵᱚᱱ ᱛᱟᱦᱮᱸ ᱫᱟᱲᱮᱭᱟ ᱠᱟᱫᱟ ᱦᱮᱸ ᱥᱮ ᱵᱟᱝ?
ᱦᱮᱸ ᱦᱮᱸ ᱢᱟᱱᱮ ᱯᱷᱩᱨᱜᱟᱹᱞ ᱵᱚᱱ ᱧᱟᱢ ᱠᱮᱜ-ᱟ᱾
ᱤᱝᱨᱮ ᱥᱟᱥᱚ-
ᱦᱳᱭ ᱚᱱᱟ ᱦᱚᱸ ᱚᱱᱟ ᱦᱚᱸ ᱠᱟᱱ ᱜᱮᱭᱟ ᱟᱫᱚ ᱱᱚᱜ-ᱚᱭ ᱡᱮ ᱟᱵᱚᱣᱟᱜ ᱡᱟᱦᱟᱸᱭ ᱟᱢ
ᱟᱨ ᱟᱨ ᱫᱩᱠ ᱨᱮᱱᱟᱜ ᱫᱩᱠ
ᱦᱮᱸ ᱦᱮᱸ ᱫᱩᱠ ᱨᱮᱱᱟᱜ ᱫᱤᱱ ᱦᱚᱸ ᱚᱱᱮ ᱡᱟᱦᱟ ᱦᱳᱭ᱾
ᱟᱹᱠᱤᱱᱟᱜ ᱢᱟᱭᱟᱝ ᱛᱮᱠᱤᱱ ᱟᱵᱚ ᱠᱤᱱ ᱢᱟᱱᱮ ᱠᱤᱱ ᱤᱭᱟᱹ ᱴᱚ ᱠᱟᱜ ᱵᱚᱱᱟ ᱦᱚᱜ-ᱱᱟ ᱫᱚ ᱢᱤᱫᱴᱟᱝ ᱟᱹᱰᱤ ᱢᱟᱨᱟᱝ ᱫᱩᱠ ᱨᱮᱱᱟ ᱟᱹᱰᱤ ᱩᱭᱦᱟᱹᱨ ᱞᱮᱠᱟᱱ ᱫᱤᱱ ᱦᱮᱸᱥᱮ
ᱦᱚᱭ ᱦᱚᱭ
ᱩᱱᱤ ᱛᱟᱦᱮᱞᱮ ᱠᱷᱟᱱ ᱫᱚ ᱥᱟᱱᱛᱟᱲ ᱥᱚᱢᱟᱡᱽ ᱨᱮ ᱡᱚᱢᱟ ᱠᱟᱛᱮ ᱯᱷᱟᱞᱛᱩ ᱵᱮᱠᱟᱨ ᱦᱮᱸ ᱥᱮ ᱵᱟᱝ? ᱟᱨ ᱧᱮᱞᱚᱜ ᱠᱟᱱᱟ ᱠᱟᱹᱡ ᱠᱟᱹᱡ ᱡᱟᱭᱜᱟ ᱨᱮ ᱧᱮᱞᱚᱜ ᱠᱟᱱᱟ ᱡᱮᱢ᱾ ᱚᱱᱟ ᱛᱤᱨᱤᱥᱟ ᱡᱩᱱ ᱦᱩᱞ ᱫᱤᱵᱚᱥ ᱩᱯᱚᱞᱚᱠᱷᱮ ᱟᱹᱰᱤ ᱜᱮ ᱮᱥᱴᱮᱡᱽ ᱯᱨᱳᱜᱨᱟᱢ ᱥᱮ ᱤᱭᱟᱹ ᱟᱹᱰᱤ ᱡᱳᱨ ᱜᱮ ᱠᱚ ᱢᱟᱱᱟᱣ ᱫᱟ ᱦᱮᱸ ᱥᱮ ᱠᱤᱪᱷᱩ ᱠᱤᱪᱷᱩ ᱡᱟᱭᱜᱟ ᱨᱮ ᱦᱮᱸ ᱥᱮ᱾
ᱦᱚᱭ ᱦᱚᱭ ᱢᱟᱱᱟᱭᱮᱫ ᱜᱮᱭᱟ ᱠᱚ᱾
ᱟᱫᱚ ᱚᱱᱟ ᱞᱟᱹᱜᱤᱫ ᱛᱮ ᱟᱢ ᱪᱮᱫ ᱮᱢ ᱞᱟᱹᱭᱟ ᱡᱮ ᱚᱱᱟ ᱮᱥᱴᱮᱡᱽ ᱯᱨᱳᱜᱨᱟᱢ ᱠᱚ ᱫᱚᱢᱮ ᱦᱩᱭᱩᱜ ᱫᱚᱨᱠᱟᱨ ᱦᱩᱞ ᱢᱟᱦᱟ ᱨᱮ?
ᱤᱧ ᱫᱩᱧ ᱞᱟᱹᱭᱟ ᱡᱮ ᱦᱩᱞ ᱫᱤᱵᱚᱥ ᱨᱮ ᱡᱟᱦᱟᱸ ᱚᱱᱟ ᱮᱥᱴᱮᱡᱽ ᱯᱨᱳᱜᱨᱟᱢ ᱥᱮ ᱚᱨᱠᱮᱥᱴᱨᱟ ᱡᱟᱦᱟᱸ ᱠᱚ ᱠᱚᱨᱟᱣᱫᱟ ᱚᱱᱟ ᱫᱚ ᱮᱠᱟᱞ ᱞᱟᱹᱠᱛᱤᱭᱟᱱ ᱵᱟᱝ ᱠᱟᱱᱟ ᱮᱠᱟᱞ ᱠᱚᱨᱟᱣ ᱮᱠᱫᱚᱢ ᱵᱟᱹᱲᱤᱡ ᱡᱤᱱᱤᱥ ᱠᱟᱱᱟ ᱚᱱᱟ ᱠᱚ ᱠᱚᱨᱟᱣ ᱫᱚ ᱮᱠᱟᱞ ᱵᱟᱝ ᱵᱷᱟᱹᱞᱤᱜ-ᱟ᱾ ᱤᱧᱟᱹᱜ ᱪᱤᱱᱛᱟᱹ ᱵᱷᱟᱵᱚᱱᱟ ᱟᱵᱚ ᱠᱟᱨᱚᱱ ᱦᱮᱸ ᱟᱢ ᱡᱩᱫᱤ
ᱚᱱᱮ ᱮᱥᱴᱮᱡᱽ ᱯᱨᱳᱜᱨᱟᱢ ᱠᱚᱠᱚ ᱠᱚᱨᱟᱣ ᱮᱫ ᱫᱚ ᱚᱱᱟ ᱫᱚ ᱦᱩᱭᱩᱜ ᱠᱟᱱᱟ ᱦᱩᱞ ᱢᱟᱦᱟ ᱱᱤᱭᱟᱹ ᱫᱚ ᱵᱟᱠᱚ ᱠᱚᱨᱟᱣᱮᱜ-ᱟ᱾
ᱦᱮᱸ ᱚᱱ ᱦᱮᱸ ᱚᱱᱟ ᱡᱩᱫᱤ ᱚᱱᱟ,
ᱮᱴᱟᱜ ᱥᱮᱫ ᱪᱟᱞᱟᱜ ᱠᱟᱱᱟ ᱮᱴᱟᱜ ᱚᱨᱥᱚᱝ ᱯᱟᱲᱟᱜ ᱠᱟᱱᱟ ᱚᱱᱟ ᱫᱚ᱾
ᱡᱩᱫᱤ ᱚᱨᱠᱮᱥᱴᱨᱟ ᱥᱮ ᱢᱤᱫᱴᱟᱱ ᱚᱱᱮ ᱮᱸ ᱥᱴᱮᱡᱽ ᱯᱨᱳᱜᱨᱟᱢ ᱡᱩᱫᱤᱢ ᱧᱮᱞᱟ ᱟᱢ ᱟᱵᱚ ᱢᱟᱱᱢᱤ ᱡᱚᱱᱚᱢ ᱨᱮ ᱡᱟᱦᱟᱸᱭ ᱫᱚ ᱠᱚᱲᱟ ᱜᱤᱫᱽᱨᱟᱹ ᱠᱩᱲᱤ ᱜᱤᱫᱽᱨᱟᱹ ᱱᱮᱛᱟᱨ ᱫᱚ ᱟᱹᱰᱤ ᱛᱮᱫ ᱜᱮᱠᱚ ᱢᱤᱫᱴᱟᱝ ᱮᱴᱟᱜ ᱞᱮᱵᱮᱞ ᱨᱮᱠᱚ ᱪᱟᱞᱟᱣ ᱟᱠᱟᱱ ᱛᱟᱵᱚᱱᱟ ᱦᱮᱸ ᱥᱮ, ᱢᱟᱱᱮ ᱟᱹᱰᱤ ᱛᱮᱜᱮ ᱠᱚ
ᱢᱟᱱᱮ ᱚᱱᱟ ᱫᱚ ᱮᱠᱵᱟᱨᱮ ᱦᱳᱭᱳᱜ ᱠᱟᱱᱟ ᱟᱵᱚ ᱞᱟᱹᱜᱤᱫ ᱛᱮᱫᱚ ᱟᱹᱰᱤ ᱵᱟᱹᱲᱤᱡ ᱚᱨᱥᱚᱝ ᱧᱮᱞᱚᱜ ᱠᱟᱱᱟ, ᱟᱹᱰᱤ ᱵᱟᱹᱲᱤᱡ ᱠᱷᱚᱱ ᱟᱹᱰᱤ ᱵᱟᱹᱲᱤᱡ᱾
ᱦᱳᱭ᱾
ᱢᱤᱫᱴᱟᱝ ᱫᱤᱭᱮ ᱯᱚᱨ ᱟᱵᱚ ᱥᱟᱱᱛᱟᱲ ᱥᱚᱢᱟᱡᱽ ᱥᱮ ᱚᱸᱰᱮ ᱵᱚᱱ ᱫᱚᱦᱚᱭ ᱟᱵᱚᱱ ᱡᱤᱞ ᱵᱚᱱ ᱫᱚᱦᱚᱭ ᱫᱟ ᱦᱮᱸ ᱥᱮ᱾
ᱦᱮᱸ ᱦᱮᱸ᱾ ᱟᱫᱚ ᱚᱱᱟ ᱠᱚᱦᱚᱸ ᱟᱵᱚ ᱪᱤᱠᱟᱹᱛᱮ ᱵᱚᱱᱫᱚ ᱜᱟᱱᱚᱜᱼᱟ ᱥᱮ ᱪᱮᱫ ᱵᱚᱱ ᱪᱤᱠᱟᱹ ᱞᱮᱠᱷᱟᱱ ᱵᱚᱱᱫᱚᱜᱼᱟ ᱚᱱᱟ ᱠᱟᱹᱴᱤᱡ ᱮᱢ ᱞᱟᱹᱭ ᱞᱮᱠᱷᱟᱱ ᱱᱟᱯᱟᱭ ᱠᱚᱜᱼᱟ᱾ ᱦᱮᱸ ᱦᱮᱞᱳ᱾
ᱦᱮᱞᱳ᱾
ᱦᱮᱸ ᱞᱟᱹᱭ ᱟᱹᱧ ᱡᱮ ᱫᱟᱫᱟ ᱚᱱᱟ ᱠᱚ ᱪᱤᱠᱟᱹ ᱛᱮ ᱵᱚᱱ ᱮᱸᱻ ᱪᱮᱫ ᱪᱤᱠᱟᱹ ᱜᱟᱱᱚᱜᱼᱟ ᱛᱟᱦᱚᱞᱮ ᱚᱱᱟ ᱠᱚ ᱱᱤᱭᱟᱹ?
ᱴᱮᱸᱥ ᱫᱷᱟᱨᱮ ᱯᱟᱥᱮ ᱨᱮ ᱡᱟᱦᱟᱸᱭ ᱢᱩᱞᱩᱠ ᱨᱮ ᱡᱟᱦᱟᱸᱭ ᱠᱚ ᱚᱝᱠᱟ ᱢᱮᱱᱟᱜ ᱠᱚ, ᱚᱱᱟᱠᱟ ᱩᱝᱠᱩ ᱵᱤᱨᱩᱫᱽ ᱨᱮ ᱢᱟᱱᱮ ᱪᱟᱞᱟᱜ ᱞᱟᱜᱟᱭᱼᱟ ᱦᱮᱸ ᱥᱮ ᱩᱝ ᱠᱩ ᱵᱤᱨᱳᱫᱽ ᱞᱟᱜᱟᱜᱼᱟ, ᱩᱝᱠᱩ ᱵᱩᱡᱷᱟᱹᱣ ᱠᱚ ᱞᱟᱜᱟᱜᱼᱟ ᱡᱮ ᱱᱩᱝᱠᱩ ᱮᱜᱮᱨ ᱥᱮ ᱱᱚᱝᱠᱟ ᱠᱟᱛᱮ ᱚᱱᱠᱟ ᱠᱟᱛᱮ ᱫᱚ ᱵᱟᱝ, ᱩᱱᱠᱩ ᱵᱩᱡᱷᱟᱹᱣ ᱠᱚ ᱞᱟᱜᱟᱜᱼᱟ ᱡᱮ
ᱦᱮᱸ ᱦᱮᱸ᱾ ᱠᱟᱨᱚᱱ ᱠᱟᱹᱭᱡᱟᱹ ᱠᱷᱟᱹᱯᱟᱹᱨᱤ ᱠᱟᱛᱮ ᱫᱚ ᱵᱟᱝ ᱦᱩᱭᱩᱜᱼᱟ᱾ ᱚᱱᱟ ᱫᱚ ᱟᱵᱚ ᱵᱮᱹᱥ ᱵᱮᱹᱥ ᱛᱮᱜᱮ ᱵᱚᱱ ᱢᱮᱛᱟ ᱠᱚᱣᱟ ᱡᱮ ᱱᱚᱣᱟ ᱫᱚ ᱟᱵᱚ ᱟᱸ ᱦᱩᱭᱩᱜ ᱠᱟᱱᱟ ᱡᱮ ᱵᱟᱹᱲᱤᱡ ᱢᱮᱫ ᱛᱮ ᱦᱚᱲ ᱠᱚ ᱧᱮᱞᱮᱫ ᱵᱚᱱᱟ ᱥᱮ ᱡᱮ ᱱᱚᱣᱟ ᱟᱵᱚᱣᱟᱜ ᱥᱚᱨᱚᱱᱤᱭᱚ ᱫᱤᱵᱚᱥ ᱨᱮ ᱥᱮ ᱟᱵᱚ ᱨᱟᱹᱥᱠᱟᱹ ᱢᱟᱦᱟ ᱨᱮ, ᱨᱟᱹᱥᱠᱟᱹ ᱨᱟᱹᱥᱠᱟᱹ ᱦᱚᱸ ᱨᱟᱹᱥᱠᱟᱹ, ᱫᱩᱠ ᱦᱚᱸ ᱫᱩᱠ ᱠᱤᱱᱛᱩ ᱚᱱᱟ ᱠᱷᱚᱱᱟᱜ ᱟᱹᱰᱤ ᱵᱟᱹᱲᱛᱤ ᱥᱮᱱ ᱵᱚᱱ ᱪᱟᱞᱟᱜ ᱠᱟᱱᱟ, ᱢᱚᱱᱮ ᱦᱩᱭᱩᱜ ᱠᱟᱱᱟ ᱡᱮ
ᱨᱟᱹᱥᱠᱟᱹ ᱛᱮ ᱦᱩᱭᱩᱜ ᱠᱟᱱᱟ ᱦᱤᱲᱤᱧ ᱪᱟᱵᱟᱭᱮᱜᱼᱟ ᱵᱚ ᱡᱷᱚᱛᱚᱣᱟᱜ ᱡᱮ ᱟᱵᱚ ᱪᱮᱫ ᱱᱤᱭᱟᱹ ᱵᱚᱱ ᱢᱟᱱᱟᱣᱮᱜᱼᱟ ᱚᱱᱟ ᱦᱚᱸ ᱵᱚᱱ ᱦᱤᱲᱤᱧᱮᱜᱼᱟ ᱢᱩᱪᱟᱹᱫ ᱨᱮ᱾
ᱦᱮᱸ᱾ ᱟᱫᱚ ᱚᱱᱮ ᱡᱮᱵᱚᱱ ᱟᱵᱚ ᱫᱚᱢ ᱥᱟᱱᱛᱟᱲ ᱥᱚᱢᱟᱡᱽ ᱨᱮ ᱢᱤᱫᱴᱮᱱ ᱯᱟᱹᱣᱨᱟᱹ ᱦᱟᱺᱰᱤ ᱨᱮᱜᱮ ᱵᱚᱱ ᱡᱚᱵᱮᱜ ᱠᱟᱱ ᱛᱟᱦᱞᱮ ᱠᱷᱟᱱ ᱮᱴᱟᱜ ᱞᱮᱵᱮᱞ ᱨᱮᱵᱚᱱ ᱪᱟᱞᱟᱜ ᱠᱟᱱᱟ, ᱦᱮᱸ ᱥᱮ ᱵᱟᱝ?
ᱦᱳᱭ ᱦᱳᱭ᱾
ᱦᱮᱸ, ᱚᱱᱟ ᱠᱷᱚᱱ ᱟᱵᱚ ᱫᱚ ᱢᱤᱫ
ᱚᱱᱮ ᱠᱚ ᱞᱟᱹᱭ ᱟᱠᱟᱫ ᱫᱚ ᱡᱮ ᱦᱟᱺᱰᱤ ᱯᱟᱹᱨᱣᱟᱹ ᱢᱤᱫ ᱢᱤᱫ ᱯᱷᱩᱲᱩᱜ ᱮᱢ ᱧᱩ ᱞᱮᱠᱷᱟᱱ ᱨᱟᱱ ᱞᱮᱠᱟᱭ ᱠᱟᱹᱢᱤᱭᱟ ᱟᱨ ᱵᱟᱨ ᱯᱩᱷᱲᱩᱜ ᱮᱢ ᱧᱩ ᱞᱮᱠᱷᱟᱱ ᱫᱚ ᱦᱩᱭᱩᱜ ᱠᱟᱱᱟ ᱥᱟᱶᱛᱟᱭ ᱵᱟᱲᱤᱡᱟ ᱥᱮ᱾
ᱦᱮᱸ ᱟᱨ ᱚᱱᱟ ᱫᱚ ᱡᱮᱢᱚᱱ
ᱚᱱᱠᱟ ᱜᱮ ᱦᱳᱭᱳᱜ ᱠᱟᱱᱟ, ᱚᱸ ᱢᱟᱱᱢᱤ ᱦᱚᱸᱠᱚ ᱵᱟᱹᱲᱤᱡᱚᱜ ᱠᱟᱱᱟ ᱟᱨ ᱚᱱᱮ ᱥᱟᱶᱛᱟ ᱨᱮᱱᱟᱜ ᱦᱳᱭᱳᱜ ᱠᱟᱱᱟ ᱵᱚᱸᱜᱟ ᱨᱮᱱᱟᱜ ᱦᱟᱺᱰᱤ ᱯᱟᱹᱣᱨᱟᱹ, ᱦᱟᱺᱰᱤ ᱦᱩᱭᱩᱜ ᱠᱟᱱᱟ ᱟᱵᱚ ᱡᱮᱢᱚᱱ ᱱᱚᱜᱼᱚᱭ ᱵᱟ ᱡᱟᱨ ᱠᱚᱨᱮ ᱵᱚᱱ ᱟᱠᱠᱷᱨᱤᱧᱮᱫᱼᱟ ᱥᱮ ᱠᱤᱨᱤᱧ ᱟᱠᱷᱨᱤᱧ ᱛᱮᱵᱚᱱ ᱮᱢᱟ ᱠᱚ ᱠᱟᱱᱟ, ᱠᱤᱱᱛᱩ ᱚᱱᱟ ᱫᱚ ᱩᱪᱤᱛ ᱫᱚ ᱵᱟᱝ ᱠᱟᱱᱟ ᱥᱮ, ᱚᱱᱟ ᱫᱚ ᱦᱚᱭ ᱚᱱᱟ ᱠᱚᱜᱮ ᱟᱫᱚ ᱦᱳᱭᱳᱜ ᱠᱟᱱᱟ ᱟᱵᱚ ᱜᱮ ᱟᱵᱚ ᱡᱩᱣᱟᱹᱱ ᱠᱚᱜᱮ, ᱢᱤᱫᱴᱟᱝ ᱢᱤᱫᱴᱟᱝ ᱦᱩᱭᱩᱜ ᱠᱟᱱᱟ ᱵᱚᱭᱚᱥᱠᱚ ᱦᱚᱲ ᱥᱮ ᱟᱵᱚ ᱯᱚᱨᱮᱼᱼ ᱨᱮᱱ ᱦᱚᱲ ᱚ ᱯᱚᱨᱮ ᱨᱮᱱ ᱜᱤᱫᱽᱨᱟᱹ ᱯᱤᱫᱽᱨᱟᱹ ᱠᱚ ᱟᱵᱚ ᱵᱩᱡᱷᱟᱹᱣ ᱟᱠᱚ ᱦᱩᱭᱩᱜ ᱛᱟᱵᱚᱱᱟ ᱾ ᱡᱮ ᱱᱚᱣᱟ ᱠᱚᱫᱚ ᱮᱠᱟᱞ ᱮ ᱵᱟᱹᱲᱤᱡ ᱡᱤᱱᱤᱥ ᱵᱚᱱ ᱠᱟᱹᱢᱤᱭᱮᱫᱼᱟ ᱾